ᱦᱮᱸ ᱜᱚᱝᱠᱮ ᱡᱚᱦᱟᱨ ᱜᱮᱼᱼ
ᱦᱮᱸ ᱡᱚᱦᱟᱨ ᱜᱮ᱾
ᱦᱳᱭ ᱦᱳᱭ ᱛᱟᱦᱚᱞᱮ ᱜᱚᱝᱠᱮ ᱢᱚᱡᱽ ᱵᱟᱲᱟ ᱜᱮᱛᱚ?
ᱦᱮᱸ ᱢᱚᱡᱽ ᱜᱮ᱾
ᱚᱻ ᱦᱚᱸ-ᱚᱭ ᱱᱝᱠᱟ ᱟᱹᱞᱤᱧ ᱢᱚᱡᱽ ᱵᱟᱲᱟ ᱜᱮ ᱢᱮᱱᱟᱜ ᱟᱠᱟᱜ ᱞᱤᱧᱟᱹ᱾ ᱟᱪᱪᱷᱟ, ᱟᱨ ᱚᱲᱟᱜ ᱦᱚᱲ ᱠᱚ ᱦᱚᱸ ᱥᱟᱱᱟᱢ ᱠᱚᱜᱮ ᱞᱮ ᱱᱟᱯᱟᱭ ᱧᱚᱜ ᱜᱮᱭᱟ ᱦᱳᱭ,
ᱱᱟᱯᱟᱭ ᱛᱟᱦᱮᱸ ᱞᱮᱱ ᱠᱷᱟᱡ ᱡᱚᱛᱚ ᱜᱮ ᱱᱟᱯᱟᱭ ᱜᱮ᱾
ᱦᱳᱭ ᱦᱳᱭ, ᱟᱫᱚ, ᱦᱮᱸ ᱢᱟ ᱞᱟᱹᱭ ᱵᱤᱱ᱾
ᱚᱱᱛᱮ ᱫᱚ ᱚᱠᱟᱥᱮᱫ ᱨᱮ?
ᱱᱤᱛᱚᱜ ᱫᱚ ᱦᱳᱭ ᱱᱤᱛᱚᱜ ᱫᱚ ᱢᱮᱱᱟᱜ ᱟᱠᱟᱫ ᱞᱤᱧᱟᱹ ᱢᱟᱨᱟᱝ ᱵᱤᱫᱽᱫᱟᱹᱜᱟᱲ ᱨᱮ ᱚᱱᱟ ᱡᱟᱦᱟᱸ ᱢᱮᱱᱟᱜ ᱟᱠᱟᱫᱼᱟ ᱚᱸᱰᱮ ᱜᱮ ᱢᱮᱱᱟᱜ ᱟᱠᱟᱫ ᱞᱤᱧᱟ ᱾
ᱚᱠᱟᱨᱮ?
ᱟᱹᱞᱤᱧ ᱫᱚᱞᱤᱧ ᱚᱞᱚᱜ ᱜᱮᱭᱟ ᱢᱟᱨᱟᱝ ᱵᱤᱫᱽᱫᱟᱹᱜᱟᱲ ᱨᱮ ᱟᱨ ᱚᱸᱰᱮ ᱦᱟᱸᱜ ᱢᱤᱫᱴᱟᱝ ᱴᱷᱟᱶ ᱡᱟᱭᱜᱟ ᱢᱮᱱᱟᱜ ᱠᱟᱜ-ᱟ ᱚᱸᱰᱮ ᱜᱮᱞᱤᱧ ᱵᱟᱥᱟᱣ ᱠᱟᱱᱟ᱾
ᱦᱚᱸ ᱚᱱᱟ ᱟᱹᱰᱤ ᱱᱟᱯᱟᱭ ᱟᱹᱰᱤ ᱱᱟᱯᱟᱭ ᱠᱟᱛᱷᱟ᱾
ᱦᱳᱭ ᱦᱳᱭ, ᱜᱚᱝᱠᱮ ᱛᱟᱦᱚᱞᱮ ᱟᱯᱮ ᱥᱮᱱᱟᱜ ᱦᱚᱭ ᱦᱤᱸᱥᱤᱫ ᱫᱚ ᱪᱮᱫ ᱞᱮᱠᱟ ᱨᱚᱦᱚᱭ ᱠᱚᱦᱚᱸ ᱯᱮ ᱮᱛᱚᱦᱚᱵ ᱵᱟᱲᱟᱦᱟᱜ ᱠᱮᱫᱟ ᱥᱮ ᱵᱟᱝ?
ᱵᱟᱝ ᱵᱟᱝ ᱮᱠᱷᱚᱱ ᱫᱚ ᱵᱟᱞᱮ ᱮᱛᱚᱦᱚᱵ ᱟᱠᱟᱫᱟ ᱟᱞᱮ ᱥᱮᱫ ᱫᱚ
ᱚ ᱟᱪᱷᱲᱟ ᱠᱚᱫᱚ ᱦᱩᱭ ᱵᱟᱲᱟ ᱟᱠᱟᱱᱟ ᱥᱮ ᱵᱟᱝ?
ᱦᱮᱸ ᱡᱚᱛᱚ ᱜᱮ ᱦᱩᱭ ᱠᱟᱱᱟ ᱫᱟᱜ ᱜᱮ ᱵᱟᱭ ᱫᱟᱜ ᱮᱫ ᱠᱟᱱ ᱛᱟᱦᱮᱸᱫ ᱛᱮ᱾
ᱚ ᱦᱳᱭ ᱛᱚ᱾ ᱟᱹᱵᱤᱱ ᱫᱚ ᱜᱚᱝᱠᱮ ᱯᱚᱱᱚᱛ ᱛᱟᱹᱵᱤᱱ ᱫᱚ ᱚᱠᱟ ᱯᱚᱱᱚᱛ ᱵᱤᱱ ᱯᱟᱲᱦᱟᱜ ᱠᱟᱱᱟ?
ᱱᱤᱭᱟᱹ ᱫᱚ ᱵᱟᱝᱜᱟᱞ ᱯᱚᱱᱚᱛ ᱜᱮ᱾
ᱚᱻ ᱦᱳᱭ ᱛᱚ, ᱛᱟᱦᱞᱮ ᱜᱚᱝᱠᱮ ᱟᱵᱤᱱᱟᱜ ᱫᱚ ᱟᱞᱮ ᱦᱚᱸ ᱵᱮᱝᱜᱚᱞ ᱯᱚᱱᱚᱛ ᱜᱮ ᱢᱮᱱ ᱞᱮᱠᱷᱟᱡ ᱫᱚ ᱦᱟᱸᱜ᱾
ᱟᱞᱮ ᱫᱚ ᱦᱟᱸᱜ ᱵᱤᱨᱵᱷᱩᱢ ᱥᱮᱫ᱾
ᱚ ᱦᱳᱭ ᱛᱚ ᱚᱻ ᱟᱹᱞᱤᱧ ᱫᱚ ᱦᱟᱸᱜ ᱱᱚᱜᱼᱚᱱᱟ ᱡᱟᱦᱟᱸ ᱠᱚ ᱢᱮᱛᱟᱜ ᱠᱟᱱᱟ ᱦᱩᱜᱽᱞᱤ᱾
ᱦᱚᱸ ᱚᱱᱮ ᱛᱚ ᱥᱩᱨ ᱨᱮᱜᱮ ᱛᱚ᱾
ᱦᱳᱭ ᱦᱳᱭ ᱦᱳᱭ, ᱟᱫᱚ ᱜᱚᱝᱠᱮ ᱛᱟᱦᱚᱞᱮ ᱟᱞᱮ ᱱᱚᱛᱮ ᱫᱚ ᱦᱟᱸᱜ ᱨᱚᱦᱚᱭ ᱢᱮᱱ ᱞᱮᱠᱷᱟᱱ ᱦᱟᱸᱜ ᱨᱚᱦᱚᱭ ᱠᱚᱦᱚᱸ ᱞᱮ ᱪᱟᱵᱟ ᱟᱹᱜᱩᱭᱮᱫᱟ᱾
ᱦᱮᱸ ᱟᱯᱮ ᱥᱮᱱ ᱫᱚᱠᱚ ᱞᱟᱦᱟᱣ ᱟᱠᱟᱱ ᱜᱮᱭᱟ ᱟᱹᱰᱤ ᱡᱳᱨ ᱜᱮ ᱚᱱᱛᱮ ᱫᱚ ᱫᱟᱜ ᱠᱚ ᱧᱟᱢ ᱜᱚᱞ ᱠᱮᱫᱟ ᱵᱟᱝ᱾
ᱚ ᱦᱳᱭ ᱦᱳᱭ ᱦᱳᱭ,
ᱟᱨ ᱟᱞᱮ ᱥᱮᱱ ᱫᱚ ᱥᱮᱨᱚᱠᱚᱢ ᱵᱟᱹᱱᱩᱜ ᱟᱠᱟᱫᱟ᱾
ᱦᱚᱸ ᱦᱩᱸ ᱦᱩᱸ, ᱟᱫᱚ ᱦᱟᱸᱜ ᱜᱚᱝᱠᱮ ᱟᱯᱮ ᱫᱚ ᱱᱚᱜᱼᱚ ᱱᱚᱝᱠᱟ ᱪᱮᱛᱟᱱ ᱯᱟᱦᱴᱷᱟ ᱡᱟᱹᱱᱤᱡ ᱯᱮ ᱯᱟᱲᱟᱜ ᱠᱟᱱᱟ ᱦᱳᱭ ᱚᱱᱟ ᱠᱷᱟᱹᱛᱤᱨ ᱜᱮ ᱦᱟᱸᱜ ᱫᱟᱜ ᱠᱚᱫᱚ ᱦᱟᱸᱜ ᱵᱟᱝ ᱛᱤᱸᱜᱩᱱ ᱜᱮᱛᱟ ᱯᱮ ᱛᱮ ᱚᱱᱟ ᱠᱚᱨᱮ ᱫᱚ ᱦᱳᱭ, ᱟᱫᱚ ᱛᱟᱦᱚᱞᱮ ᱜᱚᱝᱠᱮ ᱟᱯᱮᱱ ᱥᱮᱫ ᱫᱚ ᱚᱱᱟ ᱢᱮᱱᱞᱠᱷᱟᱡ ᱫᱚ ᱚᱱᱠᱟ ᱦᱩᱲᱩ ᱜᱮᱯᱮ ᱨᱚᱦᱚᱭ ᱜᱮᱭᱟ ᱱᱚᱜᱼᱚ ᱱᱚᱝᱠᱟ ᱟᱥᱟᱲ ᱵᱚᱸᱜᱟ ᱫᱤᱱ ᱨᱮ ᱫᱚ?
ᱵᱟᱦ ᱦᱮᱸ ᱦᱩᱲᱩ ᱜᱮ ᱟᱯᱮ ᱥᱮᱫ ᱞᱮᱠᱟ ᱫᱚ ᱟᱞᱮᱥᱮᱱ ᱫᱚ ᱪᱟᱥ ᱫᱚ ᱵᱟᱝ ᱦᱩᱭᱩᱜᱼᱟ ᱡᱮ ᱟᱯᱮ ᱫᱚ ᱦᱟᱱᱟᱱᱤᱭᱟ ᱥᱚᱵᱽᱡᱤ ᱠᱚᱯᱮ ᱪᱟᱥᱟ ᱟᱹᱰᱤ ᱨᱚ ᱠᱚᱢ ᱡᱤᱱᱤᱥ ᱛᱚ ᱟᱞᱮ ᱥᱮᱱ ᱫᱚ ᱥᱩᱫᱩ ᱦᱩᱲᱩ ᱵᱟᱨ ᱫᱷᱟᱣ ᱜᱮᱞᱮ ᱪᱟᱥᱟ ᱦᱩᱲᱩ ᱜᱮ᱾
ᱚᱻ ᱦᱳᱭ ᱜᱚᱝᱠᱮ ᱟᱞᱤᱧ ᱥᱮᱫ ᱦᱚᱸ ᱚᱱᱠᱟ ᱢᱮᱱ ᱞᱮᱠᱷᱟᱡ ᱫᱚ ᱦᱟᱸᱜ ᱡᱟᱦᱟᱸ ᱥᱮᱫ ᱨᱮ ᱟᱞᱤᱧᱟᱜ ᱤᱭᱟᱹ ᱢᱮᱱᱟᱜ ᱠᱟᱜ ᱛᱟᱞᱤᱧᱟ ᱟᱸ ᱴᱚᱴᱷᱟ ᱦᱟᱸ ᱚᱱᱛᱮ ᱞᱮᱠᱟ ᱫᱚ ᱦᱟᱸᱜ ᱚᱱᱠᱟ ᱞᱮᱠᱟᱛᱮᱫᱚ ᱦᱟᱸᱜ ᱥᱚᱵᱡᱤ ᱠᱚᱫᱚ ᱦᱟᱸᱜ ᱵᱟᱞᱮ ᱨᱚᱦᱚᱭ ᱜᱮᱭᱟ᱾ ᱟᱯᱮᱱ ᱪᱮᱫ ᱞᱮᱠᱟ ᱵᱤᱱ ᱢᱮᱱ ᱠᱮᱫᱟ ᱟᱞᱮ ᱦᱚᱸ ᱵᱟᱨ ᱫᱷᱟᱣ ᱜᱮ ᱦᱩᱲᱩ ᱞᱮ ᱨᱚᱦᱚᱭᱟ ᱟᱨ ᱚᱱᱟ ᱛᱟᱭᱚᱢ ᱦᱟᱸᱜ ᱚᱱᱟ ᱥᱤᱛᱩᱝ ᱫᱤᱱ ᱫᱚ ᱟᱞᱩ ᱠᱚ ᱦᱳᱭ ᱥᱮ᱾ ᱟᱫᱚ ᱟᱞᱩ ᱠᱚᱦᱚᱸ ᱚᱱᱟ ᱠᱚ ᱩᱴᱷᱟᱹᱣ ᱪᱟᱵᱟ ᱠᱟᱛᱮᱫ ᱦᱟᱸᱜ ᱟᱨᱚ ᱠᱷᱚᱥᱞᱟ ᱞᱮ ᱮᱨᱟ᱾
ᱪᱮᱜ ᱯᱮ ᱮᱨᱟ?
ᱠᱷᱚᱥᱞᱟ ᱠᱷᱚᱥᱞᱟ᱾
ᱠᱷᱚᱥᱞᱟ ᱫᱚ ᱪᱮᱫ?
ᱚᱱᱟ ᱡᱟᱦᱟᱸ ᱠᱚ ᱢᱮᱛᱟᱜᱼᱟ ᱚᱱᱟ ᱚᱱᱮ ᱤᱭᱟᱹ ᱚᱱᱮ ᱡᱟᱦᱟᱸ ᱦᱩᱰᱤᱧ ᱦᱩᱰᱤᱧ ᱤᱭᱟᱹᱜᱼᱟ ᱚᱱᱮ ᱫᱟᱨᱮᱜᱼᱟ, ᱪᱮᱫ ᱞᱮᱠᱟ ᱞᱤᱧ ᱵᱩᱡᱷᱟᱹᱣ ᱟᱵᱤᱱᱟ ᱟ ᱱᱮ ᱛᱩᱲᱤ ᱛᱩᱲᱤ ᱠᱚ ᱛᱩᱲᱤ ᱡᱚ ᱵᱤᱱ ᱧᱮᱞ ᱠᱟᱫᱟ ᱛᱩᱲᱤ ᱪᱮᱫ ᱞᱮᱠᱟ ᱡᱚᱜ ᱜᱮᱭᱟ ᱦᱳᱭ ᱟᱫᱚ ᱦᱟᱸᱜ ᱚᱱᱟ ᱫᱚ ᱩᱥᱩᱞᱚᱜ ᱜᱮᱭᱟ ᱛᱚ ᱚᱱᱟ ᱫᱚ ᱠᱷᱟᱴᱚᱜᱼᱟ᱾ ᱦᱳᱭ ᱥᱮ ᱟᱫᱚ ᱚᱱᱟ ᱫᱚ ᱦᱟᱸ ᱫᱚ ᱦᱟᱸᱜ ᱚᱱᱟ ᱠᱷᱚᱥᱞᱟ ᱫᱚ ᱫᱟᱱᱟᱜ-ᱟ ᱢᱟᱱᱮ ᱞᱟᱴᱩᱜᱼᱟ ᱦᱳᱭ ᱥᱮ᱾
ᱟᱫ ᱟᱫᱚ ᱚᱱᱟ ᱪᱮᱫ ᱠᱟᱹᱢᱤ ᱨᱮ ᱞᱟᱜᱟᱜᱼᱟ?
ᱟ ᱠᱟᱢᱤ ᱫᱚ ᱦᱟᱸᱜ ᱚᱱᱟ ᱪᱮᱫ ᱠᱟᱢᱤ ᱨᱮᱠᱚ ᱞᱟᱜᱟᱣᱟ ᱚᱱᱟ ᱫᱚ ᱦᱟᱸᱜ ᱟᱞᱤᱧ ᱦᱚᱸ ᱵᱟᱞᱤᱧ ᱢᱮᱱ ᱫᱟᱲᱮᱭᱟᱜᱼᱟ᱾ ᱟᱫᱚ ᱦᱟᱸᱜ ᱱᱚᱜᱼᱚ ᱱᱚᱝᱠᱟ ᱨᱚᱦᱚᱭ ᱠᱟᱛᱮ ᱦᱟᱸᱜ ᱠᱚ ᱢᱟᱱᱮ ᱨᱚᱦᱚᱲ ᱠᱟᱛᱮᱜ ᱥᱤᱛᱩᱝ ᱨᱮᱠᱚ ᱛᱟᱥᱮ ᱠᱟᱜᱼᱟ ᱚᱱᱟ ᱠᱚ ᱦᱩᱭ ᱞᱮᱠᱷᱟᱡ, ᱦᱩᱭ ᱵᱟᱲᱟ ᱠᱟᱛᱮᱜ ᱟᱫᱚ ᱠᱚ ᱟᱠᱷᱨᱤᱧᱟ᱾ ᱦᱳᱭ ᱟᱫᱚ ᱦᱟᱸᱜ ᱡᱟᱹᱱᱤᱡ ᱠᱚ ᱥᱩᱱᱩᱢ ᱜᱮᱪᱚᱝ ᱥᱮᱠᱚ ᱪᱤᱠᱟᱹᱭᱟ ᱦᱟᱸᱜ ᱚᱱᱟ ᱫᱚ ᱵᱟᱞᱤᱧ ᱢᱮᱱ ᱫᱟᱲᱮᱭᱟᱜ ᱠᱟᱱᱟ ᱛᱩᱲᱤ ᱡᱮᱢᱚᱱ ᱵᱚᱱ ᱥᱩᱱᱩᱢ ᱜᱮᱭᱟ ᱚᱱᱟ
ᱦᱮᱸ ᱟᱫᱚ ᱛᱩ ᱛᱩᱲᱤ ᱞᱮᱠᱟ ᱜᱮ ᱚᱱᱟ ᱦᱚᱸ ᱚᱝᱠᱮ?
ᱦᱳᱭ ᱦᱳᱭ ᱦᱳᱭ ᱛᱩᱲᱤ ᱠᱷᱚᱱᱟᱜ ᱫᱚ ᱠᱟᱴᱤᱡ ᱚᱱᱟ ᱫᱚ ᱦᱟᱸᱜ ᱫᱟᱱᱟ ᱫᱚ ᱚᱱᱟ ᱫᱚ ᱜᱩᱞᱩᱜ ᱠᱟᱱᱟ ᱥᱮ ᱟᱨ ᱚᱱᱟ ᱫᱚ ᱦᱟᱸᱜ ᱦᱳᱭ ᱟᱨ ᱚᱱᱟ ᱫᱚ ᱦᱟᱸᱜ ᱪᱮᱯ
ᱪᱮᱫ ᱞᱮᱠᱟ ᱚ ᱪᱮᱯᱴᱟᱜ ᱠᱟᱱᱟ? ᱛᱟᱦᱚᱞᱮ ᱚᱱᱟ ᱦᱚᱭᱛᱚ ᱛᱟᱦᱞᱮ ᱠᱚ ᱥᱩᱱᱩᱢ ᱜᱮᱭᱟ ᱛᱟᱦᱮᱞᱮ ᱢᱚᱱᱮ ᱦᱚᱭ᱾
ᱦᱳᱭ ᱦᱳᱭ ᱛᱟᱦᱚᱞᱮ ᱜᱚᱢᱠᱮ ᱚᱱᱟ ᱦᱮᱸ ᱢᱟ ᱞᱟᱹᱭ ᱵᱤᱱ᱾
ᱡᱟ ᱛᱮᱦᱮᱧ ᱜᱮ ᱡᱟ ᱧᱩᱛᱩᱢᱤᱧ ᱟᱸᱡᱚᱢ ᱠᱮᱜ᱾ ᱪᱮᱜ ᱮᱢ ᱞᱟᱹᱭ ᱠᱮᱫ ᱪᱮ ᱪᱮᱫ ᱞᱮᱠᱟᱢ ᱞᱟᱹᱭ ᱠᱮᱫᱟ ᱧᱩᱛᱩᱢ ᱦᱟᱜ ᱚᱱᱟ ᱨᱮᱭᱟᱜ ᱠᱷᱚᱥᱞᱟ᱾
ᱦᱳᱭ᱾
ᱚᱱᱟ ᱜᱮ ᱱᱤᱛᱚᱜ ᱦᱚᱸ ᱵᱟᱝ ᱟᱸᱡᱚᱢ ᱠᱟᱱᱟ ᱟᱨ ᱤᱭᱟᱹ ᱦᱚᱸ ᱧᱮᱞ ᱢᱟ ᱵᱟᱹᱧ ᱧᱮᱞ ᱠᱟᱜ ᱜᱤ᱾
ᱚ᱾
ᱡᱷᱚᱛᱚ ᱡᱤᱱᱤᱥ ᱜᱮ ᱯᱨᱟᱭ ᱧᱮᱞ ᱠᱟᱱᱟ ᱟᱸᱡᱚᱢ ᱦᱩᱭ ᱠᱟᱱᱟ ᱢᱮᱱᱠᱷᱟᱱ ᱱᱤᱭᱟᱹ ᱜᱮ ᱟᱹᱰᱤ ᱯᱨᱚᱛᱷᱚᱢᱤᱧ ᱟᱸᱡᱚᱢ ᱠᱮᱫᱟ᱾
ᱚ ᱦᱳᱭ᱾ ᱟᱫᱚ ᱦᱟᱸᱜ ᱠᱷᱚᱥᱞᱟ ᱫᱚ ᱦᱟᱸᱜ ᱢᱮᱱ ᱛᱮᱫᱚ ᱦᱟᱸᱜ ᱱᱚᱜᱼᱚ ᱱᱚᱝᱠᱟ ᱟᱱᱮ ᱡᱟᱦᱟᱸ ᱢᱮᱱᱟᱜ ᱠᱟᱜᱼᱟ, ᱚᱱᱟ ᱯᱚᱪᱪᱷᱤᱢ ᱥᱮᱜ ᱦᱳᱭ ᱥᱮ ᱚᱱᱟ ᱡᱟᱦᱟᱸ ᱠᱚ ᱢᱮᱛᱟᱜ ᱚᱱᱟ ᱡᱟᱦᱟᱸ ᱯᱚᱪᱪᱷᱤᱢ ᱠᱚ ᱢᱮᱛᱟᱜ ᱠᱟᱱ ᱫᱚ ᱚᱱᱟ ᱡᱟᱦᱟᱸ ᱚᱱᱮ ᱯᱩᱨᱩᱞᱤᱭᱟᱹ᱾
ᱦᱮᱸ ᱦᱮᱸ
ᱦᱳᱭ ᱦᱳᱭ ᱚᱱᱛᱮ ᱫᱚ ᱦᱟᱸᱜ ᱱᱟᱜ ᱠᱷᱟᱡ ᱠᱷᱚᱥᱞᱟ ᱠᱚ ᱢᱮᱱᱟ ᱟᱨ ᱱᱚᱜᱼᱱᱟ ᱡᱟᱦᱟᱸ ᱵᱟᱠᱩᱲᱟ ᱠᱚ ᱚᱱᱟ? ᱚᱱᱟ ᱦᱚᱸ ᱠᱷᱚᱥᱞᱟ ᱠᱚ ᱢᱮᱱᱟ ᱟᱨ ᱱᱚᱜᱼᱚ ᱱᱚᱛᱮ ᱦᱩᱜᱽᱞᱤ ᱚᱱᱟ ᱡᱟᱯᱟᱜ ᱥᱮᱱ ᱚᱱᱟ ᱵᱟᱸᱠᱩᱲᱟ ᱟᱨ ᱤᱭᱟᱹ ᱦᱩᱜᱽᱞᱤ ᱛᱟᱞᱟᱢᱟᱞᱟ ᱠᱚᱨᱮ ᱚᱱᱟ ᱦᱚᱸ ᱠᱷᱚᱥᱞᱟ ᱠᱚ ᱢᱮᱱᱟ᱾
ᱪᱮᱯᱴᱟ ᱜᱮᱭᱟ ᱚᱱᱟᱜᱮ ᱵᱟᱹᱧ ᱟᱸᱡᱚᱢ ᱠᱟᱫᱟ ᱫᱟ ᱵᱟᱹᱧ ᱧᱮᱞ ᱯᱷᱮᱟᱢ ᱞᱟᱹᱭᱮᱫᱟ ᱟᱨᱠᱤ ᱢᱮᱱᱫᱟ ᱚᱱᱠᱟᱜᱮ ᱟᱫᱚ ᱯᱷᱮᱰ ᱧᱚᱜ ᱜᱮ ᱟᱨᱦᱚᱸᱫᱚ ᱪᱮᱯᱴᱟ ᱜᱮᱭᱟ ᱟᱫᱚ ᱟᱞᱮ ᱛᱟᱦᱚᱞᱮ ᱦᱚᱨ ᱵᱟᱹᱧ ᱧᱮᱞ ᱨᱚᱲᱟᱲᱫᱟ ᱨᱚᱦᱚᱭ ᱛᱮ ᱵᱟᱠᱚ ᱮᱨ ᱜᱮᱭᱟ ᱟ
ᱚ ᱟᱫᱚ ᱦᱟᱸᱜ ᱚᱱᱟ ᱦᱚᱸ ᱚᱱᱠᱟ ᱜᱮᱠᱚ ᱤᱨᱟ ᱡᱮᱢᱚᱱ ᱛᱩᱲᱤ ᱠᱚᱵᱚᱱ ᱤᱨ ᱵᱟᱲᱟᱭᱟ ᱥᱮ ᱵᱟᱝ᱾ ᱦᱟᱸᱜ ᱚᱱᱠᱟᱜᱮ ᱤᱨ ᱠᱟᱛᱮᱜ ᱨᱚᱦᱚᱲ ᱵᱟᱲᱟ ᱠᱟᱛᱮᱜ ᱫᱟᱞ ᱟᱠᱚ ᱚᱱᱟ ᱠᱟᱴ ᱠᱚᱨᱮ ᱦᱳᱭ ᱦᱳᱭ ᱦᱳᱭ ᱡᱮᱢᱚᱱ ᱛᱩᱲᱤ ᱠᱚᱵᱚᱱ ᱫᱟᱞ ᱵᱟᱲᱟᱭᱟ ᱚᱱᱠᱟᱜ ᱜᱮ ᱚᱱᱟ ᱦᱚᱸ
ᱦᱮᱸ ᱛᱟᱦᱚᱞᱮ ᱫᱚ ᱵᱟᱹᱧ ᱧᱮᱞ ᱠᱟᱜ ᱜᱮᱭᱟ᱾
ᱚ ᱦᱚᱭᱛᱚ
ᱱᱤᱭᱟᱹ ᱠᱚᱨᱮ ᱪᱟᱥ ᱜᱮ ᱵᱟᱝ ᱦᱩᱭ ᱟᱠᱟᱱᱟ ᱛᱟᱦᱚᱞᱮ᱾
ᱚ ᱦᱳᱭᱛᱳ ᱪᱟᱥ ᱨᱮᱦᱚᱸ ᱯᱮ ᱟᱫᱚ ᱦᱟᱸᱜ ᱧᱩᱛᱩᱢ ᱫᱚ ᱦᱟᱸᱜ ᱢᱮᱱᱛᱮᱫᱚ ᱦᱟᱸᱜ ᱪᱮᱫ ᱞᱮᱠᱟ ᱪᱚᱝ ᱟᱯᱮᱥᱮᱫ ᱦᱟᱸᱜ
ᱵᱟᱝ ᱟᱫᱚ ᱡᱟᱢ ᱞᱟᱹᱭᱫᱟ ᱟᱨ ᱱᱚᱝᱠᱟ ᱤᱭᱟᱹ ᱡᱟᱦᱟᱸᱱᱟᱜ ᱛᱮ ᱡᱚᱢ ᱜᱟᱱᱚᱜ ᱜᱮᱭᱟ ᱚᱱᱟ᱾
ᱡᱚᱢ ᱫᱚ ᱵᱟᱠᱚ ᱡᱚᱢ ᱜᱮᱭᱟ ᱚᱱᱟ ᱫᱚ᱾
ᱟᱨᱞᱮ ᱞᱟᱹᱭ ᱢᱮ ᱱᱚᱛᱮ ᱫᱚ ᱵᱟᱠᱩ ᱪᱟᱥ ᱟᱠᱟᱫ ᱜᱮᱭᱟ
ᱟᱫᱚ ᱦᱟᱸᱜ ᱢᱮᱱᱞᱮᱠᱷᱟᱡ ᱴᱚᱴᱷᱟ ᱠᱚᱦᱚᱸ ᱢᱟᱱᱮ ᱡᱩᱫᱟᱹ ᱧᱚᱜ ᱜᱮᱛᱟ ᱵᱚᱱᱟ ᱛᱚ ᱟᱫᱚ ᱦᱟᱸᱜ ᱨᱚᱲ ᱠᱚᱦᱚᱸ ᱟᱵᱚᱣᱟᱜ ᱦᱚᱸ ᱚᱱᱟ ᱡᱟᱦᱟᱸ ᱧᱩᱛᱩᱢ ᱠᱚᱦᱚᱸ ᱟᱹᱰᱤ ᱨᱚᱠᱚᱢᱟᱜ ᱢᱮᱱᱟᱜ ᱟᱠᱟᱫ ᱛᱟᱵᱚᱱᱟ ᱦᱟᱸᱜ᱾
ᱦᱮᱸ ᱚᱱᱟ ᱦᱚᱸ ᱟᱭᱢᱟ ᱨᱚᱠᱚᱢ ᱠᱚ ᱢᱮᱛᱟᱜ ᱜᱮᱭᱟ᱾
ᱦᱳᱭ ᱦᱳᱭ
ᱡᱮᱢᱚᱱ ᱦᱮᱱᱟᱱ ᱜᱮ ᱢᱤᱫ ᱦᱚᱲᱮ ᱞᱟᱹᱭᱼᱟ ᱡᱮ ᱩᱱᱠᱩ ᱩᱱᱠᱩ ᱵᱮᱵᱮᱨ ᱨᱚᱴᱮ ᱫᱚ ᱡᱩᱫᱟᱹ ᱜᱮ ᱞᱟᱹᱭ ᱟᱠᱚ ᱠᱟᱱᱟ᱾
ᱚ ᱩᱱᱠᱩ ᱫᱚ ᱦᱩᱭᱩᱜ ᱠᱟᱱᱟ ᱩᱱᱠᱩ ᱨᱚᱴᱮ ᱡᱟᱦᱟᱸᱭ ᱵᱮᱱ ᱢᱮᱛᱟ ᱟᱠᱚ
ᱦᱮᱸ ᱵᱟᱹᱨᱰᱟᱹ ᱠᱷᱚᱡ ᱛᱷᱚᱲᱟ ᱵᱟᱹᱨᱰᱟᱹ ᱞᱮᱠᱟ ᱠᱚ ᱧᱮᱞᱚᱜᱼᱟ ᱦᱟᱹᱨᱭᱟᱹᱲ ᱜᱮᱭᱟ ᱠᱚ᱾
ᱚ ᱚ
ᱵᱟᱹᱨᱩᱰᱟᱝ ᱡᱟᱦᱟᱸ ᱫᱚᱵᱚᱱ ᱢᱮᱛᱟ ᱠᱚ ᱠᱟᱱᱟ ᱵᱟᱹᱨᱩᱰᱟᱝ ᱚᱱᱠᱟ ᱜᱮ ᱵᱟᱠᱚ ᱧᱮᱞᱚᱜᱼᱟ ᱦᱟᱹᱨᱭᱟᱹᱲ ᱜᱮ ᱟᱫᱚ ᱪᱤᱞᱤ ᱯᱮ ᱢᱮᱛᱟ ᱠᱚᱣᱟ?
ᱩᱱᱠᱩ ᱩᱱᱠᱩ ᱡᱟᱦᱟᱸᱭ ᱠᱚ ᱫᱚᱱ ᱜᱮᱭᱟ ᱫᱚᱢᱮ ᱢᱟᱞᱮ᱾ ᱥᱮ ᱠᱚ ᱩᱱᱠᱩ ᱫᱚ ᱵᱟᱹᱨᱩᱰᱟᱝ ᱜᱮᱞᱮ ᱢᱮᱛᱟ ᱠᱚᱣᱟ᱾
ᱵᱟᱝ ᱵᱟᱝ ᱵᱟᱹᱨᱩᱰᱟᱝ ᱫᱚ ᱵᱟᱝ ᱵᱟᱹᱨᱩᱰᱟᱝ ᱞᱮᱠᱟᱱ ᱠᱚ᱾
ᱚ ᱚ ᱩᱱᱠᱩ ᱫᱚ ᱯᱚᱠᱚᱜ ᱨᱚᱴᱮ ᱞᱮ ᱢᱮᱛᱟ ᱠᱚᱣᱟ᱾
ᱦᱚᱸ ᱟᱞᱮ ᱫᱚ ᱵᱮᱵᱮ ᱨᱚᱴᱮ ᱞᱮ ᱢᱮᱛᱟ ᱠᱚᱣᱟ᱾
ᱚ ᱟᱫᱚ ᱦᱟᱸᱜ ᱩᱱᱠᱩ ᱫᱚᱠᱚ ᱢᱚᱴᱟ ᱧᱚᱜ ᱜᱮᱭᱟ ᱛᱚ ᱟᱫᱚ ᱩᱱᱠᱩ ᱫᱚ ᱦᱟᱸᱜ ᱩᱱᱟᱹᱜ ᱞᱮᱠᱟᱛᱮᱫᱚ ᱦᱟᱸᱜ ᱡᱟᱹᱥᱛᱤ ᱧᱚᱜ ᱫᱚ ᱵᱟᱠᱚ ᱫᱚᱱ ᱫᱟᱲᱮᱭᱟᱜᱼᱟ᱾
ᱯᱚᱠᱚᱜ ᱨᱚᱴᱮ ᱫᱚ ᱱᱩᱠᱩ ᱞᱮ ᱢᱮᱛᱟ ᱠᱚᱣᱟ ᱩᱱᱠᱩ ᱫᱚ ᱡᱟᱦᱟᱸᱭ ᱦᱟᱭ ᱜᱤᱛᱤᱞ ᱥᱮ ᱦᱟᱥᱟ ᱨᱮᱠᱚ ᱛᱚᱯᱟ ᱠᱚᱣᱟ᱾ ᱩᱱᱠᱩ ᱩᱱᱠᱩ ᱞᱮ ᱢᱮᱛᱟ ᱠᱚᱣᱟ ᱯᱚᱠᱚᱜ ᱨᱚᱴᱮ ᱡᱟᱦᱟᱸᱭ ᱫᱚ ᱟᱹᱰᱤ ᱯᱟᱛᱞᱟ ᱪᱟᱢᱲᱟ ᱛᱟᱦᱮᱱᱼᱼ ᱛᱯ ᱵᱞ ᱜᱮ ᱠᱚ ᱦᱮᱸ ᱠᱚ
ᱚ ᱟᱞᱮ ᱫᱚᱦᱟᱸᱜ ᱞᱮ ᱢᱮᱛᱟ ᱠᱚ ᱩᱱᱠᱩ ᱫᱚ ᱨᱚᱴᱮᱼᱼ
ᱩᱱᱠᱩ ᱫᱚ ᱨᱚᱴᱮ ᱟᱨ ᱨᱚᱴᱮ ᱫᱚ ᱩᱱᱠᱩ ᱫᱟᱜ ᱨᱮᱱ ᱨᱚᱴᱮ ᱡᱟᱦᱟᱸ ᱠᱚ ᱪᱟᱹᱯᱤ ᱠᱚᱜᱼᱟ ᱠᱟᱹᱴᱤᱡ ᱠᱚᱼᱼ ᱩᱱᱠᱩ ᱞᱮ ᱢᱮᱛᱟ ᱠᱚᱣᱟ ᱨᱚᱴᱮ ᱟᱨ ᱱᱩᱠᱩ ᱫᱚ ᱤᱭᱟᱹ ᱨᱚᱴᱮ ᱟᱵᱟᱨ ᱱᱩᱠᱩ ᱫᱚᱼᱼ ᱵᱩᱰᱷᱤ ᱨᱚᱴᱮ ᱩᱱᱠᱩ ᱡᱟᱦᱟᱸ ᱠᱚ ᱫᱟᱬᱟ ᱵᱟᱲᱟᱭ ᱱᱤᱛᱚᱜ ᱠᱩᱞᱦᱤ ᱨᱮᱼᱼ
ᱦᱳᱭ ᱦᱳᱭ ᱦᱳᱭ,
ᱟᱵᱟᱨ ᱩᱱᱠᱩ ᱠᱟᱴ ᱨᱚᱴᱮ ᱢᱮᱱᱟᱜ ᱟᱠᱟᱫ ᱠᱚᱣᱟ᱾
ᱦᱮᱸ ᱦᱮᱸ, ᱟᱫᱚ ᱢᱮᱱ ᱞᱮᱠᱷᱟᱡ ᱦᱟᱸᱜ ᱦᱳᱭ ᱦᱳᱭᱼᱼ ᱟᱨ ᱛᱟᱦᱚᱞᱮ ᱜᱚᱝᱠᱮ ᱟᱹᱵᱤᱱ ᱫᱚ ᱚᱲᱟᱜ ᱠᱚᱨᱮ ᱜᱮᱵᱤᱱ ᱛᱟᱦᱮᱸ ᱵᱟᱲᱟᱜᱼᱟ ᱥᱮ ᱪᱮᱫ ᱞᱮᱠᱟᱼᱼ ᱟᱢᱠᱟ ᱵᱟᱦᱮᱨᱮ ᱫᱤᱥᱚᱢ ᱠᱚᱨᱮ ᱠᱟᱹᱢᱤ ᱠᱚ?
ᱵᱟᱝ ᱚᱲᱟᱜ ᱠᱚᱨᱮ ᱜᱮ ᱟᱫᱚ ᱥᱩᱨ ᱥᱩᱯᱩᱨ ᱠᱚᱨᱮ ᱜᱮ ᱠᱟᱹᱢᱤ ᱦᱩᱭᱩᱜᱼᱟ᱾ ᱚᱲᱟᱜ ᱥᱩᱨ ᱠᱚᱨᱮ ᱚᱱᱠᱟ ᱠᱟᱹᱢᱤ ᱢᱮᱱᱟᱜ ᱟᱠᱟᱫᱟ ᱟᱫᱚ ᱚᱱᱟ ᱠᱚᱜᱮ ᱠᱟᱹᱢᱤ ᱵᱟᱲᱟ ᱦᱩᱭᱩᱜ ᱜᱮᱭᱟ
ᱚᱸᱻ ᱛᱟᱦᱚᱞᱮ ᱜᱚᱝᱠᱮ ᱟᱯᱮ ᱫᱚ ᱦᱟᱸᱜ ᱱᱚᱜᱼᱚᱸᱭ ᱱᱚᱝᱠᱟ ᱢᱮᱱ ᱞᱮᱠᱷᱟᱡ ᱫᱚ ᱟᱯᱮ ᱫᱚ ᱦᱟᱸᱜ ᱛᱟᱭᱚᱢᱚᱜ ᱧᱚᱜᱼᱼ ᱠᱟᱱᱟ ᱠᱟᱹᱴᱤᱡ ᱦᱩᱲᱩ ᱨᱚᱦᱚᱭ ᱠᱚᱫᱚ᱾
ᱱᱤᱭᱟᱹ ᱱᱤᱭᱟᱹ ᱵᱟᱨ ᱜᱮᱞᱮ ᱛᱟᱭᱚᱢ ᱠᱟᱱᱟ ᱟᱨ ᱵᱟᱠᱷᱟᱡ ᱞᱟᱦᱟ ᱨᱮ ᱜᱮᱞᱮ ᱨᱚᱦᱚᱭ ᱫᱚ ᱨᱚᱦᱚᱭᱼᱼ ᱠᱟ ᱢᱮᱭᱟᱝ ᱠᱷᱚᱡ ᱠᱚ ᱥᱟᱹᱨᱫᱤ ᱪᱟᱵᱟᱜ ᱟᱨᱠᱤᱼᱼ
ᱦᱳᱭ ᱦᱳᱭ
ᱨᱚᱦᱚᱭ ᱫᱚᱠᱚ ᱨᱚᱦᱚᱭᱮᱫ ᱠᱟᱱ ᱜᱮᱭᱟ ᱢᱤᱫ ᱵᱟᱲ ᱫᱚ᱾ ᱟᱫᱚ ᱠᱚ ᱥᱟᱵᱽᱡᱤ ᱪᱟᱵᱟᱭᱮᱱ ᱱᱤᱛᱚᱜ ᱫᱚ ᱦᱟᱸᱜ ᱡᱚᱛᱚ ᱦᱚᱲ ᱠᱚ ᱨᱚᱦᱚᱭ ᱮᱛᱚᱦᱚᱵ ᱪᱟᱵᱟᱜᱼᱟ᱾
ᱛᱟᱦᱚᱞᱮ ᱜᱚᱝᱠᱮ ᱟᱯᱮ ᱚᱱᱟ ᱠᱚᱨᱮ ᱫᱚ ᱦᱟᱸᱜ ᱡᱚᱱᱰᱨᱟ ᱠᱚᱠᱚ ᱨᱚᱦᱚᱭ ᱵᱟᱲᱟ ᱜᱮᱭᱟ ᱥᱮ ᱵᱟᱝ?
ᱡᱚᱱᱰᱨᱟ ᱠᱚ ᱵᱟᱠᱚ ᱨᱚᱦᱚᱭᱫᱟ ᱞᱟᱦᱟ ᱫᱚ ᱟᱹᱰᱤ ᱫᱤᱱ ᱠᱚ ᱨᱚᱦᱚᱭ ᱠᱟᱱᱟ ᱠᱟᱡᱟᱠ ᱜᱮ ᱱᱤᱛᱼᱼ ᱱᱮᱛᱟᱨ ᱫᱚ ᱵᱟᱠᱚ ᱨᱚᱦᱚᱭᱫᱟ ᱡᱚᱛᱚ ᱠᱚ ᱠᱩᱲᱤᱭᱟᱹ ᱪᱟᱵᱟᱭᱱᱟ ᱚᱠᱚᱭ ᱯᱩᱭᱟ᱾
ᱚ ᱦᱳᱭ ᱛᱚ ᱟᱫᱚ ᱦᱟᱸᱜ ᱜᱚᱝᱠᱮ ᱟᱯᱮ, ᱫᱤᱥᱚᱢ ᱜᱮ ᱪᱮᱫ ᱞᱮᱠᱟ ᱦᱟᱸᱜ ᱵᱟᱠᱷᱟᱡ ᱚᱝᱠᱟ ᱞᱮᱠᱟ ᱛᱮᱫᱚ ᱦᱟᱸᱜ ᱟᱞᱮ ᱱᱚᱶᱟ ᱠᱚᱨᱮ ᱫᱚ ᱦᱟᱸᱜᱼᱼ ᱮᱸ ᱢᱮᱱ ᱛᱮᱫᱚ ᱥᱟᱱᱟᱢ ᱦᱚᱲ ᱜᱮ ᱡᱚᱱᱰᱨᱟ ᱠᱚᱫᱚ ᱠᱚ ᱨᱚᱦᱚᱭ ᱵᱟᱲᱟᱭᱟ᱾
ᱟᱞᱮ ᱥᱮᱫ ᱵᱟᱠᱚ ᱨᱚᱦᱚᱭᱫᱟ ᱱᱮᱛᱟᱨ ᱫᱚ ᱞᱟᱦᱟ ᱫᱚ ᱨᱚᱦᱚᱭᱮᱫ ᱠᱟᱱ ᱛᱟᱦᱮᱱᱟ ᱱᱚᱶᱟ ᱤᱭᱟᱹ ᱡᱚᱱᱰᱨᱟ ᱡᱟᱹᱠᱤ ᱵᱤᱥᱼᱼ ᱡᱚᱱᱰᱨᱟ ᱡᱟᱦᱟᱸ ᱫᱚ ᱦᱟᱭᱵᱤᱰ ᱫᱚ ᱵᱟᱝ ᱵᱟᱨᱭᱟ ᱜᱤᱛᱟ ᱯᱷᱚᱴᱼᱼ ᱯᱷᱚᱴᱚᱜᱼᱟ ᱯᱮᱭᱟ ᱠᱟᱛᱮ ᱯᱷᱚᱴᱚᱜᱼᱟ᱾
ᱦᱟᱭ ᱦᱟᱭ ᱦᱟᱭ᱾
ᱟᱨ ᱠᱟᱹᱴᱤᱡ ᱠᱟᱹᱴᱤᱡ ᱫᱟᱨᱮ ᱫᱚ ᱯᱷᱮᱰ ᱯᱷᱮᱰ᱾ ᱟᱨ ᱟᱯᱮ ᱫᱚᱯᱮ ᱨᱚᱦᱚᱭᱮᱫᱟ ᱱᱟ ᱦᱟᱭᱵᱤᱰ ᱯᱮ ᱨᱚᱦᱚᱭᱮᱫᱟ ᱛᱚ᱾
ᱦᱮᱸ ᱟᱫᱚ ᱦᱟᱸᱜ ᱚᱝᱼᱠᱟ ᱞᱮᱠᱟ ᱛᱮᱫᱚ ᱟᱛᱩ ᱫᱤᱥᱚᱢ ᱠᱚᱨᱮ ᱡᱟᱦᱟᱸᱭ ᱠᱚ ᱢᱮᱱᱟᱜᱼᱼ ᱠᱟᱫ ᱠᱚᱶᱟ ᱩᱱᱠᱩ ᱫᱚ ᱦᱟᱸᱜ ᱚᱱᱠᱟ ᱜᱮᱠᱚ ᱨᱚᱦᱚᱭᱟ᱾
ᱦᱮᱸ
ᱟᱫᱚ ᱦᱟᱸᱜ ᱟᱞᱮ ᱫᱚ ᱚᱱᱮ ᱚᱝᱠᱟ ᱵᱟᱲᱜᱮ ᱠᱚᱨᱮ ᱜᱮᱞᱮ ᱪᱟᱥ ᱵᱟᱲᱟᱭᱫᱟ ᱦᱟᱸᱜ ᱨᱚᱦᱚᱭ ᱠᱚᱫᱚ ᱚᱱᱟ ᱠᱚᱫᱚᱼᱼ ᱦᱩᱭ ᱵᱟᱲᱟ ᱠᱟᱫ ᱟᱞᱮ ᱟᱨ ᱚᱱᱟ ᱥᱟᱶᱛᱮ ᱟᱨᱦᱚᱸ ᱦᱟᱸᱜᱼᱼ ᱵᱮᱸᱜᱟᱲ ᱠᱚ ᱚᱱᱟ ᱫᱟᱨᱮ ᱥᱟᱶᱛᱮ ᱚᱱᱟ ᱠᱷᱮᱛ ᱨᱮᱜᱮ ᱦᱟᱸᱜᱼᱼ ᱟᱲᱟ ᱪᱷᱟᱲᱟ ᱞᱮ ᱨᱚᱦᱚᱭ ᱠᱟᱫᱼᱟ ᱚᱱᱟ ᱦᱟᱸᱜ ᱟᱹᱛᱩ ᱡᱚᱢ ᱞᱮᱠᱟᱱᱟᱜ ᱡᱤᱱᱤᱥ ᱠᱚᱦᱚᱸ᱾
ᱦᱚᱸ ᱟᱯᱮ ᱥᱮᱫ ᱫᱚ ᱪᱟᱥ ᱱᱮᱛᱟᱨ ᱯᱮ ᱪᱟᱥ ᱜᱮᱭᱟ ᱤᱱᱟᱹᱜᱮ, ᱡᱟᱣᱰᱤ ᱫᱚ ᱡᱚᱢ ᱞᱟᱹᱜᱤᱫ ᱥᱮ ᱫᱚ ᱵᱟᱝ,
ᱚᱻ ᱟᱫᱚ ᱦᱟᱸᱜ ᱚᱱᱮ ᱚᱝᱠᱟ ᱠᱚ ᱡᱷᱟᱹᱱᱴᱤ ᱵᱟᱲᱟ ᱠᱟᱫᱼᱟ ᱛᱚ ᱵᱟᱲᱜᱮ ᱠᱚᱨᱮ ᱫᱚ ᱚᱱᱮᱱᱟ ᱤᱭᱟᱹ ᱠᱚᱦᱚᱸ ᱚᱱᱟ ᱠᱩᱸᱫᱽᱨᱤ ᱱᱟᱹᱲᱤ ᱠᱚ ᱟᱠᱟ ᱵᱟᱲᱟᱜᱼᱟ ᱟᱨ ᱛᱟᱯ
ᱦᱳᱭ ᱤᱭᱟᱹ ᱚᱱᱮ ᱡᱟᱭᱜᱟ ᱫᱚ ᱠᱚᱢ ᱧᱚᱜ ᱮᱱᱟ ᱵᱩᱡᱷ ᱮᱫᱟᱢ ᱵᱟᱝᱠᱷᱟᱡ ᱪᱟᱥ ᱞᱮᱠᱷᱟᱱ ᱡᱟᱭᱜᱟ ᱫᱚ ᱡᱟᱦᱟᱸ ᱢᱮᱱᱟᱜ ᱦᱟᱱᱛᱮ ᱵᱤᱨ ᱢᱮᱱᱟᱜ ᱢᱤᱫ ᱱᱟᱠᱷᱟ ᱢᱤᱫ ᱱᱟᱠᱷᱟ ᱵᱟᱜᱟᱱ ᱢᱮᱱᱟᱜᱼᱟ ᱟᱫᱚ ᱢᱳᱴᱳᱨ ᱛᱚ ᱵᱟᱝ ᱚᱱᱟ ᱱᱚᱛᱮ ᱥᱚᱲᱚᱠ ᱢᱮᱱᱟᱜᱼᱟ ᱵᱟ ᱱᱚᱛᱮ ᱢᱟᱰ ᱢᱮᱱᱟᱜᱼᱟ᱾
ᱚᱸ ᱟᱪ
ᱟᱵᱟᱨ ᱱᱚᱛᱮ ᱜᱟᱹᱰᱭᱟᱹ ᱢᱮᱱᱟᱜ ᱟᱠᱟᱫᱟ ᱞᱟᱹᱴᱩ ᱵᱟᱸᱫ ᱢᱮᱱᱟᱜ ᱫᱚ ᱡᱚᱛᱚ ᱥᱮᱫ ᱜᱮ ᱵᱟᱹᱥᱩᱜᱼᱟ ᱟᱞᱮ ᱟᱹᱛᱩ ᱫᱚ ᱟᱨᱠᱤ
ᱚᱸᱻ
ᱟᱫᱚ ᱚᱱᱟᱛᱮ ᱮᱴᱟᱜ ᱥᱮᱱ ᱫᱚᱞᱮ ᱥᱩᱵᱤᱫᱟ ᱜᱮᱭᱟ ᱢᱮᱱᱠᱷᱟᱱ ᱱᱤᱭᱟᱹ ᱪᱟᱥ ᱞᱮᱠ ᱠᱷᱟ ᱫᱚ ᱟᱨᱠᱤ ᱥᱚᱵᱽᱡᱤ ᱪᱟᱥ ᱠᱚᱫᱚ ᱥᱮᱞᱮᱠᱟ ᱫᱚᱞᱮ ᱚᱥᱩᱵᱤᱫᱟ ᱢᱟᱱᱮᱠᱷᱟᱱ ᱯᱟᱦᱟᱲ ᱢᱮᱱᱟᱜ ᱜᱮᱭᱟ ᱜᱟᱹᱰᱤ ᱯᱟᱦᱟᱲ ᱢᱮᱱᱠᱷᱟᱱ ᱡᱟᱦᱟᱸᱭᱟᱜ ᱠᱟᱱᱟ ᱫᱚ ᱩᱝᱠᱩ ᱫᱚ ᱵᱟᱠᱚ ᱮᱢᱚᱜᱼᱟ ᱛᱚ ᱪᱟᱥ ᱞᱟᱹᱜᱤᱫ ᱫᱚ᱾
ᱦᱳᱭ ᱦᱳᱭ, ᱟᱫᱚ ᱦᱟᱸᱜ ᱥᱟᱹᱜᱤᱧ ᱠᱚᱨᱮ ᱠᱷᱮᱛ ᱠᱚ ᱛᱟᱦᱮᱸ ᱞᱮᱠᱷᱟᱡ ᱦᱟᱸᱜ ᱩᱝᱠᱩ ᱦᱚᱸ ᱛᱚ ᱟᱫᱚ ᱦᱟᱠᱩ ᱠᱚᱠᱚ ᱪᱟᱥ ᱵᱟᱲᱟ ᱠᱚᱣᱟ ᱛᱚ᱾
ᱦᱮᱸ,
ᱟᱫᱚ ᱦᱟᱸᱜ ᱚᱱᱟ ᱦᱚᱸ
ᱟᱨ ᱟᱞᱮ ᱥᱮᱫ ᱟᱯᱮ ᱥᱮᱫ ᱫᱚ ᱠᱷᱮᱛ ᱨᱮ ᱦᱟᱹᱠᱩ ᱠᱚ ᱪᱟᱥ ᱠᱚ ᱜᱮᱭᱟ ᱟᱨ ᱟᱞᱮ ᱥᱮᱫ ᱫᱚ ᱚᱱᱟ ᱦᱚᱸ ᱵᱟᱝ᱾
ᱟᱫᱚ ᱦᱟᱸᱜ ᱜᱚᱝᱠᱮ ᱱᱚᱜᱼᱚ ᱱᱚᱠᱟ ᱟᱞᱮ ᱫᱚ ᱦᱟᱸᱜ ᱟᱛᱩ ᱠᱚᱨᱮ ᱱᱚᱜᱼᱚ ᱱᱚᱝᱠᱟ ᱥᱳᱞᱳ ᱟᱱᱟ ᱠᱚ ᱛᱟᱦᱮᱱ ᱜᱮᱭᱟ ᱛᱚ ᱥᱟᱱᱟᱢ ᱦᱚᱲᱛᱮ
ᱪᱮᱫ ᱞᱮᱠᱟ?
ᱢᱮᱱᱟ ᱠᱚ ᱚᱱᱟ ᱟᱛᱳ ᱨᱮᱱ ᱡᱟᱦᱟᱸᱭ ᱥᱟᱱᱟᱢ ᱦᱚᱲ ᱛᱮ ᱦᱟᱸᱜ ᱚᱱᱠᱟ ᱦᱳᱭ ᱚᱱᱟ ᱡᱟᱦᱟᱸ ᱯᱩᱠᱷᱨᱤ ᱠᱚ ᱢᱮᱱᱟᱜ ᱠᱟᱜ-ᱟ ᱞᱟᱹᱴᱩ ᱵᱟᱸᱫ᱾ ᱠᱚ ᱟᱫᱚ ᱦᱟᱸᱜ ᱚᱱᱠᱟ ᱛᱮᱫᱚ ᱦᱟᱸᱜ ᱥᱟᱱᱟᱢ ᱦᱚᱲ ᱟᱞᱮ ᱫᱚᱞᱮ ᱤᱭᱟᱹ ᱦᱟᱹᱠᱩ ᱞᱮ ᱟᱲᱟᱜ ᱠᱚᱠᱮᱭᱟ ᱥᱟᱱᱟᱢ ᱦᱚᱲᱛᱮ᱾ ᱦᱳᱭ, ᱟᱫᱚ ᱚᱱᱠᱟ ᱞᱮᱠᱟᱛᱮ ᱚᱱᱟ ᱵᱟᱦᱟ ᱥᱚᱦᱨᱟᱭ ᱠᱚᱨᱮ ᱦᱟᱸᱜ ᱛᱚᱠᱷᱚᱱ ᱫᱚ ᱦᱟᱹᱠᱩ ᱠᱚᱞᱮ ᱥᱟᱵ ᱵᱟᱲᱟ ᱠᱚᱣᱟ ᱛᱚ᱾ ᱟᱫᱚ ᱦᱟᱸᱜ ᱥᱟᱱᱟᱢ ᱦᱚᱲ ᱠᱚᱜᱮ ᱦᱟᱸᱜ ᱯᱮᱲᱟ ᱯᱟᱹᱣᱨᱟᱹ ᱠᱚᱠᱚ ᱦᱤᱡᱩᱜ ᱛᱟᱠᱚᱣᱟ ᱛᱚ ᱚᱱᱟ ᱞᱮᱠᱟ ᱛᱮᱫᱚ ᱩᱱᱠᱩ ᱫᱚᱞᱮ ᱦᱟᱹᱴᱤᱧ ᱠᱚᱣᱟ᱾
ᱮᱱ ᱫᱚ ᱱᱤᱭᱟᱹ ᱫᱚ ᱱᱚᱝᱠᱟ ᱤᱭᱟᱹ ᱞᱟᱹᱜᱤᱫ ᱡᱟᱦᱟᱸ ᱵᱟᱸᱫᱷ ᱢᱮᱱᱟᱜ ᱟᱠᱟᱫᱟ ᱟᱫᱚ ᱟᱹᱰᱤ ᱞᱟᱹᱴᱩ ᱵᱟᱸᱫᱷ ᱠᱟᱱᱟ ᱛᱚ᱾ ᱟᱫᱚ ᱪᱟᱥ ᱞᱟᱹᱜᱤᱫ ᱛᱮ ᱚᱱᱟ ᱦᱚᱸ ᱟᱹᱰᱤ ᱜᱟᱱ ᱠᱟᱛᱮᱫ ᱢᱚᱬᱮ ᱞᱟᱠᱷ ᱴᱟᱠᱟ ᱠᱟᱛᱮᱫ ᱞᱟᱜᱟᱜᱼᱟ ᱞᱤᱡ ᱠᱚ ᱦᱟᱛᱟᱣᱟ ᱛᱚ᱾
ᱦᱳᱭ ᱦᱳᱭ,
ᱟᱫᱚ ᱚᱱᱟᱛᱮ ᱟᱫᱚ ᱟᱵᱚ ᱫᱚ ᱚᱠᱟ ᱨᱮᱠᱚ ᱵᱟᱠᱚ ᱦᱟᱛᱟᱣ ᱫᱟᱲᱮᱭᱟᱜᱼᱟ ᱮᱱᱠᱟ ᱛᱮ᱾
ᱦᱳᱭ, ᱟᱫᱚ ᱟᱵᱚ ᱫᱚ ᱦᱟᱸᱜ ᱱᱚᱜᱼᱚ ᱱᱚᱝᱠᱟ ᱡᱮ ᱢᱮᱱ ᱞᱮᱠᱷᱟᱡ ᱫᱚ ᱦᱟᱸᱜ ᱜᱟᱱᱚᱜᱼᱟ ᱡᱮ ᱦᱩᱸᱻ ᱤᱭᱟᱹ ᱠᱚ ᱢᱮᱱᱟᱜ ᱟᱠᱟᱫ ᱛᱟᱵᱚ ᱱᱟᱛᱚ ᱨᱟᱹᱜᱤ ᱟᱡᱟᱲ ᱠᱚ ᱦᱩᱭ ᱟᱫᱚ ᱦᱟᱸᱜ ᱚᱱᱠᱟ ᱞᱮᱠᱟ ᱛᱮᱫᱚ ᱦᱟᱸᱜ ᱵᱟᱠᱚ ᱮᱢ ᱞᱟᱹᱜᱤᱫᱚᱜᱼᱟ, ᱡᱩᱫᱤ ᱵᱮᱱ ᱦᱟᱛᱟᱣ ᱨᱮᱦᱚᱸ ᱦᱟᱸᱜ ᱢᱮᱱᱟᱠᱚ ᱟᱞᱮ ᱫᱚ ᱵᱟᱞᱮ
ᱵᱟᱠᱷᱟᱱ ᱱᱚᱝᱠᱟᱜ ᱫᱚ ᱜᱟᱱ ᱠᱚ ᱜᱮᱭᱟ ᱪᱟᱥ ᱠᱚᱦᱚᱸᱛᱚ ᱜᱟᱱ ᱠᱚᱜ ᱜᱮᱭᱟ ᱦᱟᱹᱠᱩ ᱪᱟᱥ ᱠᱚᱦᱚᱸ ᱚᱱᱠᱟ ᱫᱚ ᱟᱨᱠᱤ᱾
ᱦᱳᱭ ᱦᱳᱭ,
ᱯᱩᱠᱷᱨᱤ ᱛᱟᱸᱦᱮᱱ ᱠᱷᱟᱡ ᱫᱚ᱾